ᱦᱮᱞᱳ ᱦᱮᱸ ᱢᱮᱱᱟᱹᱧ ᱦᱳᱭ ᱡᱚᱦᱟᱨ ᱜᱮ᱾
ᱪᱮᱫ ᱞᱮᱠᱟ ᱢᱮᱱᱟᱜ ᱵᱮᱱᱟ ᱛᱚᱵᱮ?
ᱱᱟᱯᱷᱟᱭ ᱜᱮ᱾ ᱟᱯᱮ ᱫᱚ?
ᱟᱞᱮ ᱦᱚᱸ ᱱᱟᱯᱟᱭ ᱵᱟᱲᱟ ᱜᱮ᱾
ᱵᱚᱨᱥᱟ ᱪᱮᱠᱟ ᱞᱟᱜᱟᱣᱱᱟ?
ᱩᱸᱻ ᱞᱟᱜᱟᱣ ᱟᱠᱟᱱ ᱜᱮᱭᱟ ᱛᱮᱦᱤᱧ ᱜᱟᱯᱟ ᱫᱚ ᱚᱱᱮ ᱵᱷᱟᱹᱞᱤ ᱜᱮ ᱡᱟᱹᱯᱩᱫ ᱞᱟᱜᱟᱣ ᱠᱟᱱᱟ᱾ ᱢᱩᱭᱱᱟ ᱵᱟᱨ ᱯᱮ ᱫᱤᱱ ᱠᱷᱚᱱᱟᱜ᱾ ᱫᱟᱜ ᱡᱚᱨᱟᱭ ᱵᱚᱱᱫᱚᱜ ᱠᱟᱱᱟ, ᱫᱤᱱ ᱦᱤᱞᱳᱜ ᱜᱮᱭ ᱫᱟᱜ ᱮᱫ ᱜᱮᱭᱟ᱾ ᱚᱱᱟ ᱱᱟᱥᱟᱨᱟ ᱜᱷᱟᱹᱲᱟᱡ ᱜᱮ᱾ ᱵᱷᱟᱠᱚ
ᱟᱞᱮᱥᱮᱫ ᱢᱟ ᱵᱚᱨᱥᱟ ᱫᱚ ᱞᱟᱜᱟᱣ ᱟᱠᱟᱱ ᱜᱮᱭᱟ ᱦᱳᱲᱳ ᱠᱚ ᱨᱚᱦᱚᱭ ᱪᱟᱞᱟᱜ ᱠᱟᱱᱟ᱾
ᱩᱸ ᱻ ᱛᱤᱱᱟᱹᱜ ᱜᱟᱱ ᱯᱮ ᱨᱚᱦᱚᱭ ᱥᱟᱹᱛ ᱵᱟᱲᱟ ᱟᱠᱟᱫ ᱛᱮ ᱠᱟᱹᱢᱤ ᱠᱚ ᱛᱤᱱᱟᱹᱜ ᱜᱟᱱ ᱯᱮ ᱞᱟᱦᱟᱣ ᱟᱠᱟᱫ ᱛᱮ?
ᱠᱚᱢ ᱠᱚᱢ ᱜᱮ᱾
ᱩᱸᱻ
ᱵᱤᱥᱤ ᱠᱟᱛᱮᱫ ᱫᱚ ᱵᱟᱝ᱾
ᱦᱳᱭ ᱟᱞᱮ ᱥᱮ ᱦᱚᱸ ᱱᱚᱜᱼᱚᱭ ᱦᱚᱞᱟ ᱢᱟᱫᱷᱮᱨ ᱠᱷᱚᱱᱟᱜ ᱞᱮ ᱮᱦᱚᱵ ᱟᱠᱟᱫᱟ᱾ ᱟᱨ ᱱᱚᱜᱼᱚᱭ ᱥᱤ ᱵᱟᱲᱟ ᱞᱟᱹᱜᱤᱫ ᱴᱮᱠᱴᱟᱨ ᱠᱚ ᱦᱚᱸ ᱦᱮᱸ ᱰᱟᱸᱻ ᱵᱟᱞᱤᱧ ᱨᱩᱣᱟᱹᱲ ᱠᱟᱱᱟ ᱩᱱᱟᱹᱜ ᱡᱳᱨ ᱫᱚ᱾ ᱵᱟᱵᱮᱱ ᱟᱸᱡᱚᱢᱮᱫᱟ ᱢᱟᱱᱮ ᱟᱥᱛᱮ ᱟᱥᱛᱮ ᱜᱮᱵᱮᱱ ᱟᱸᱡᱚᱢᱮᱫᱟ?
ᱦᱮᱸ ᱟᱹᱰᱤ ᱵᱷᱤᱛᱤᱨ ᱨᱮ᱾
ᱦᱟᱥ ᱛᱮᱦᱮᱧ ᱜᱟᱯᱟ ᱫᱚ ᱱᱚᱜᱼᱚᱭ ᱴᱮᱠᱴᱟᱨ ᱠᱚᱦᱚᱸ ᱵᱟᱭ ᱧᱟᱯᱟᱢ ᱠᱟᱱᱟ᱾ ᱟᱨ ᱟᱵᱚ ᱢᱟ ᱛᱮᱦᱤᱧ ᱜᱟᱯᱟ ᱢᱟ ᱰᱟᱹᱝᱨᱤ ᱤᱭᱟᱹ ᱠᱚᱢᱟ ᱵᱟᱵᱚᱱ ᱫᱚᱦᱚ ᱠᱚ᱾ ᱛᱟᱞᱦᱮ ᱚᱠᱟᱨᱮᱵᱮᱱ ᱢᱟᱱᱮ ᱥᱤᱭᱳᱜ ᱞᱟᱹᱜᱤᱫ ᱦᱚ, ᱸ ᱵᱟᱝ ᱧᱟᱯᱟᱢ ᱠᱟᱱᱟ ᱪᱮᱫ ᱦᱚᱸ᱾
ᱪᱮᱫ ᱵᱤᱱ ᱞᱮᱭ ᱠᱮᱫᱟ᱾
ᱥᱤᱭᱳᱜ ᱠᱚ ᱞᱟᱹᱜᱤᱫ ᱦᱚᱸ ᱤᱭᱟᱹ ᱠᱚ ᱵᱟᱝ ᱧᱟᱯᱟᱢ ᱠᱟᱱᱟ ᱴᱮᱠᱴᱟᱨ ᱠᱚᱦᱚᱸ ᱪᱮᱫ ᱵᱮᱱ ᱛᱮᱵᱮᱱ ᱥᱤᱭᱟ᱾ ᱱᱟᱛᱮ ᱪᱟᱥ ᱠᱟᱹᱢᱤ ᱠᱚᱦᱚᱸ ᱠᱟᱹᱴᱤᱡ ᱞᱮᱴᱚᱜ ᱠᱟᱱ ᱜᱮᱭᱟ ᱟᱞᱮ ᱥᱮᱫ ᱫᱚ᱾ ᱢᱟᱱᱮ ᱴᱷᱤᱠ ᱢᱚᱛᱚ ᱜᱟᱹᱰᱤ ᱜᱷᱚᱲᱟ ᱵᱟᱭ ᱜᱟᱹᱰᱤ ᱠᱚ ᱵᱟᱭ ᱧᱟᱢᱚᱜ ᱠᱟᱱᱟ ᱥᱮ ᱴᱮᱠᱴᱟᱨ ᱠᱚ। ᱟᱨ ᱟᱨ ᱴᱮᱠᱴᱟᱨ ᱵᱷᱚᱨᱥᱟ ᱜᱮᱛᱚ ᱥᱤᱭᱳᱜ ᱠᱟᱫᱚ ᱛᱮᱦᱮᱧ ᱜᱟᱯᱟ ᱢᱟᱼ ᱰᱟᱹᱝᱨᱤ ᱠᱟᱲᱟ ᱢᱟ ᱵᱟᱵᱚᱱ ᱫᱚᱦᱚᱭᱮᱫ ᱠᱚ᱾ ᱦᱮᱸ ᱚᱱᱟᱛᱮ ᱟᱞᱮᱥᱮᱫ ᱫᱚ ᱠᱟᱹᱴᱤᱡᱼ ᱞᱮᱴ ᱧᱚᱜ ᱜᱮᱭᱟ ᱢᱟᱱᱮ, ᱱᱚᱛᱮ ᱟᱹᱣᱨᱤ ᱞᱮ ᱮᱦᱚᱵ ᱵᱟᱲᱟᱭᱟ ᱩᱱᱟᱹᱜ ᱫᱚ᱾
ᱚ ᱡᱟᱹᱯᱩᱫ ᱫᱟᱭ ᱪᱮᱫᱠᱟ?
ᱡᱟᱹᱯᱩᱫ ᱫᱚ ᱚᱱᱠᱟ ᱡᱟᱹᱯᱩᱫᱮᱫ ᱜᱮᱭᱟ ᱫᱤᱱ ᱦᱤᱞᱳᱜ ᱞᱮᱠᱟ ᱜᱮ᱾ ᱥᱟᱨᱟᱠᱷᱚᱱ ᱜᱮ ᱫᱟᱜ ᱧᱩᱨᱦᱟᱹᱜ ᱠᱟᱱ ᱜᱮᱭᱟ ᱟᱫᱚ ᱤᱱᱠᱟᱹ ᱛᱮᱜᱮ ᱠᱟᱹᱢᱤ ᱦᱩᱭᱩᱜ ᱠᱟᱱᱟ᱾
ᱟᱨ ᱱᱚᱛᱮ ᱫᱚ ᱩᱱᱟᱹᱜ ᱫᱚ ᱵᱟᱝ ᱠᱚᱢ ᱠᱚᱢ ᱟᱨᱠᱤ ᱫᱚᱢᱮ ᱮᱠᱴᱟᱼ ᱛᱚ ᱵᱟᱭ ᱫᱟᱜ ᱮᱫᱟ᱾
ᱵᱟᱝ ᱱᱚᱛᱮ ᱫᱚ ᱫᱟᱜᱮᱫ ᱜᱮᱭᱟᱭ ᱡᱟᱹᱥᱛᱤ ᱜᱮ᱾ ᱫᱤᱱ ᱦᱤᱞᱳᱜ ᱞᱮ ᱠᱟ ᱜᱮ ᱡᱟᱹᱥ ᱟᱨ ᱡᱚᱠᱷᱚᱱᱮ ᱫᱟᱜᱟᱭ ᱠᱟᱹᱴᱤᱡ ᱡᱟᱹᱥᱛᱤ ᱜᱮᱭᱟᱭ ᱫᱟᱜ ᱜᱮᱭᱟ ᱵᱩᱡᱷᱟᱹᱣ᱾ ᱠᱚᱢ ᱠᱚᱢ ᱫᱚ ᱵᱟᱝ ᱡᱟᱹᱥᱛᱤ ᱜᱮ ᱱᱚᱛᱮᱭ ᱫᱟᱜᱮᱜ ᱜᱮᱭᱟ᱾ ᱦᱩᱸ᱾
ᱱᱚᱛᱮ ᱫᱚ ᱫᱟᱜᱮᱜ ᱜᱮᱭᱟ᱾ ᱟᱯᱮ ᱫᱚ ᱵᱤᱨ ᱫᱤᱥᱚᱢ ᱥᱮ ᱵᱤᱨ ᱤᱭᱟᱹ ᱵᱩᱨᱩ ᱫᱤᱥᱚᱢ?
ᱟᱞᱮ ᱫᱚ ᱵᱩᱨᱩ ᱫᱤᱥᱚᱢ᱾
ᱵᱩᱨᱩ ᱫᱤᱥᱚᱢ ᱾
ᱦᱳᱭ᱾
ᱚ ᱥᱟᱨᱡᱚᱢ ᱵᱤᱨ ᱠᱚ ᱵᱟᱹᱱᱩᱜ-ᱟ?
ᱩᱸᱻ ᱢᱮᱱᱟᱜ-ᱟ᱾
ᱚ
ᱟᱞᱮ ᱥᱮᱫ ᱫᱚ ᱚᱱᱮ ᱵᱤᱨ ᱫᱤᱥᱚᱢ ᱛᱚ ᱟᱫᱚ ᱡᱚᱛᱚ ᱞᱮᱠᱟ ᱜᱮ ᱫᱟᱨᱮ ᱫᱚ ᱢᱮᱱᱟᱜ ᱜᱮᱭᱟ᱾ ᱢᱟᱛᱠᱚᱢ ᱫᱟᱨᱮ ᱠᱚ ᱛᱮᱨᱮᱞ ᱫᱟᱨᱮ ᱠᱚ᱾ ᱱᱚᱣᱟ ᱚᱲᱟᱜ ᱠᱚᱨᱮ ᱢᱟ ᱠᱟᱱᱴᱷᱟᱲ ᱫᱟᱨᱮ, ᱩᱞ ᱫᱟᱨᱮ, ᱡᱚᱡᱚ ᱫᱟᱨᱮ᱾ ᱡᱟᱰᱟ ᱫᱟᱨᱮ, ᱠᱟᱥᱢᱟᱨ ᱠᱚ ᱚᱱᱟ ᱠᱚᱢᱟ ᱢᱮᱱᱟᱜ ᱜᱮ᱾
ᱦᱩᱸ᱾
ᱦᱩᱸ ᱳᱭ ᱡᱚᱛᱚ ᱞᱮᱠᱟ ᱜᱮ ᱚᱱᱮ ᱵᱤᱨ ᱫᱤᱥᱚᱢ ᱛᱚ ᱡᱚᱛᱚ ᱞᱮᱠᱟ ᱜᱮ ᱢᱮᱱᱟᱜ-ᱟᱱ ᱚᱱᱠᱟ ᱫᱟᱨᱮ᱾ ᱠᱚᱫᱚ ᱚᱱᱠᱟ ᱜᱮ ᱵᱟᱹᱱᱩᱜ-ᱟᱱ ᱢᱮᱱ ᱛᱮᱫᱚ᱾ ᱟᱨ ᱚᱲᱟᱜ ᱥᱩᱨ ᱠᱚᱨᱮ ᱜᱮᱛᱚ᱾ ᱢᱟᱱᱮ ᱟᱞᱮ ᱫᱚ ᱡᱟᱹᱥ ᱛᱤ ᱫᱚ ᱵᱟᱝ ᱵᱟᱝ ᱪᱟᱞᱟᱣ ᱦᱳᱭᱳᱜ ᱛᱟᱞᱮᱭᱟ, ᱢᱟᱱᱮ ᱚᱲᱟᱜ ᱠᱷᱚᱱᱟᱜ ᱠᱟᱹ ᱴᱤᱡ ᱪᱩᱞᱩᱝ ᱳᱰᱳᱠ ᱞᱮᱠᱷᱟᱡ ᱜᱮ᱾ ᱵᱤᱨ ᱢᱟᱱᱮ ᱟᱞᱮ ᱫᱚ ᱢᱤᱫᱴᱤᱡ ᱟᱹᱛᱩ ᱠᱷᱚᱱᱟᱜ ᱟᱨ ᱢᱤᱫᱴᱤᱡ ᱟᱹᱛᱩ ᱫᱚ ᱵᱟᱝ ᱧᱮᱞᱚᱜ-ᱟ᱾ ᱢᱟᱱᱮ ᱢᱟᱱᱮ ᱵᱤᱨ ᱧᱚᱜ ᱫᱤᱥᱚᱢ ᱧᱚᱜ ᱜᱮ ᱯᱩᱨᱟᱹ ᱜᱮ᱾
ᱩᱫ ᱯᱩᱴᱠᱟᱹ ᱠᱚ ᱵᱟᱠᱚ ᱚᱢᱚᱱᱚᱜ ᱠᱟᱱᱟ?
ᱚᱢᱚᱱᱚᱜ ᱠᱟᱱ ᱜᱮᱭᱟ ᱠᱚ ᱫᱤᱱ ᱦᱤᱞᱳᱜ ᱜᱮ ᱟᱹᱜᱩ ᱠᱚ ᱦᱩᱭᱩᱜ ᱠᱟᱱᱟ ᱚᱲᱟᱜ ᱠᱚᱨᱮ᱾
ᱚ ᱦᱮᱸ ᱛᱚ᱾
ᱦᱩᱸ ᱟᱯᱮ ᱚᱱᱛᱮ ᱫᱚ ᱪᱮᱫ ᱞᱮᱠᱟ ᱵᱤᱨ ᱫᱤᱥᱚᱢ ᱥᱮᱫ
ᱟᱞᱮ ᱦᱚᱸ ᱵᱤᱨ ᱫᱤᱥᱚᱢ ᱜᱮ᱾
ᱚ ᱛᱟᱞᱦᱮ ᱢᱟ ᱟᱹᱰᱤ ᱵᱷᱟᱞᱮ ᱟᱯᱮ ᱦᱚᱸ ᱛᱟᱦᱞᱮ ᱚᱱᱛᱮ ᱢᱟ
ᱦᱮᱸ ᱳᱫ ᱯᱩᱴᱠᱟᱹ ᱫᱤᱱᱟᱹᱢ ᱜᱮᱠᱚ ᱟᱹᱜᱩᱜ ᱠᱟᱱᱟ᱾
ᱦᱩᱸ ᱛᱤᱦᱤᱧ ᱜᱟᱯᱟ ᱢᱟ ᱫᱚ ᱛᱤᱦᱤᱧ ᱜᱟᱯ ᱡᱟᱹᱯᱩᱫ ᱮᱜ ᱛᱟᱦᱮᱸᱫ ᱢᱟ ᱟᱨᱚ ᱡᱟᱹᱥᱛᱤ ᱜᱮ ᱦᱩᱸ᱾
ᱟᱨ ᱦᱚᱸᱜ-ᱚᱭ ᱦᱚᱞᱟ ᱨᱟᱛ ᱪᱟᱞᱟᱣᱱᱟ ᱛᱟᱞᱦᱮ ᱨᱟᱛ ᱡᱟᱛᱨᱟ ᱠᱮᱫᱟ ᱠᱚ ᱦᱩᱲᱩ ᱠᱚ ᱨᱚᱦᱚᱭ ᱟᱨᱠᱤ ᱚᱠᱚᱭ ᱠᱚᱠᱚ ᱟᱨᱟᱢᱵᱚ ᱠᱮᱜ-ᱟ᱾
ᱦᱩᱸ᱾ ᱦᱩᱸ ᱟᱞᱮ ᱦᱚᱸ ᱚᱱᱠᱟ ᱜᱮ ᱮᱦᱚᱵ ᱵᱟᱲᱟ ᱦᱩᱭ ᱠᱟᱱᱟ ᱤᱱᱠᱟᱹ ᱮᱲᱮ ᱱᱟᱥᱮ᱾ ᱚᱱᱠᱟ ᱠᱚᱢ ᱵᱮᱥᱤ᱾ ᱴᱮᱠᱴᱟᱨ ᱠᱚ ᱚᱱᱟ ᱛᱮᱞᱤᱧ ᱢᱮᱱᱫᱟ ᱴᱮᱠᱴᱟᱨ ᱠᱚ ᱵᱟᱝ ᱧᱟᱯᱟᱢ ᱠᱟᱱᱟ ᱥᱮ ᱥᱤᱭᱳᱜ ᱠᱚ ᱦᱚᱸ᱾ ᱵᱟᱭ ᱜᱟᱱᱚᱜ ᱠᱟᱱᱟ ᱟᱫᱚ ᱜᱟᱹᱰᱤ ᱛᱤᱥᱮ ᱟᱹᱜᱩᱭᱟ ᱛᱚᱵᱮ ᱛᱚ᱾
ᱟᱨ
ᱱᱤᱡᱮᱨ ᱤᱪᱪᱷᱟᱹ ᱢᱚᱛᱚ ᱠᱟᱛᱮᱜ ᱢᱟ ᱵᱟᱝ ᱜᱟᱱᱚᱜ ᱠᱟᱱ ᱢᱚᱱᱮ ᱢᱟ ᱢᱮᱱ ᱦᱩᱭᱩᱜ ᱠᱟᱱ ᱤᱛᱚ ᱱᱤᱛᱚᱜ ᱫᱟᱜ ᱠᱷᱟᱨ ᱱᱤᱛᱚᱜ ᱨᱮᱜᱮ ᱱᱤᱛᱚᱜ ᱠᱟᱹᱢᱤ ᱪᱩᱠᱟᱹᱣ ᱦᱩᱭᱩᱜᱼᱟ᱾ ᱚᱱᱠᱟ ᱢᱟ ᱵᱟᱭ ᱦᱩᱭᱩᱜ ᱠᱟᱱ᱾ ᱜᱟᱹᱰᱤ ᱚᱠᱟ ᱦᱤᱞᱳᱜ ᱮ ᱟᱹᱜᱩᱭᱟ ᱛᱚᱵᱮ ᱛᱚ᱾
ᱦᱩᱸ᱾
ᱨᱚᱦᱚᱭ ᱢᱟ ᱟᱫᱚ ᱚᱱᱮ ᱴᱩᱠ ᱴᱟᱠ ᱪᱟᱞᱟᱜ ᱠᱟᱱᱟ ᱟᱨᱦᱚᱸ ᱥᱮᱨᱢᱟ ᱧᱚᱸᱜ ᱵᱷᱟᱜᱤ ᱧᱚᱸᱜ ᱵᱟᱭ ᱡᱟᱹᱲᱤ ᱞᱮᱠᱷᱟᱡ ᱤᱭᱟᱹ ᱵᱟᱭ ᱫᱟᱜ ᱞᱮᱠᱷᱟᱱ ᱫᱚ ᱵᱟᱝ ᱨᱚ ᱵᱟᱝ ᱨᱚᱦᱚᱭ ᱪᱟᱵ ᱤᱭᱟᱹᱜᱼᱟ, ᱵᱟᱝ ᱪᱟᱵᱟᱜᱼᱟ ᱟᱨᱠᱤ ᱡᱟᱦᱟᱸ ᱡᱟᱦᱟᱸ ᱠᱟᱹᱴᱤᱡ ᱵᱟᱹᱭᱦᱟᱹᱲ ᱵᱟᱹᱭᱦᱟᱹᱲ ᱡᱟᱭᱜᱟ ᱨᱮ ᱚᱱᱮ ᱫᱟᱜ ᱛᱚᱢᱵᱟᱣ ᱠᱟᱱᱟ᱾
ᱦᱮᱸ ᱵᱟᱹᱭᱦᱟᱹᱲ ᱛᱮᱫ ᱦᱩᱭᱩᱜ ᱠᱟᱱᱟ, ᱦᱮᱸ ᱦᱩᱸ ᱵᱟᱹᱫᱽ ᱨᱮᱢᱟ ᱫᱟᱜ ᱜᱮ ᱵᱟᱱᱩᱜᱼᱟᱱ ᱠᱟᱹᱴᱤᱡ ᱦᱚᱸ᱾ ᱚᱱᱠᱟ ᱫᱚ ᱛᱤᱸᱜᱩ ᱜᱮ ᱵᱟᱭ ᱛᱤᱸᱜᱩᱭᱟ ᱵᱟᱹᱫᱽ ᱠᱚᱨᱮ ᱫᱚ᱾ ᱡᱟᱦᱟᱸ ᱛᱤᱱᱟᱹᱜ ᱳᱭ ᱵᱟᱹᱭᱦᱟᱹᱲ ᱜᱮ ᱜᱟᱱᱚᱜ ᱠᱟᱱᱟ, ᱤᱱ ᱤᱱᱟ ᱫᱚ ᱚᱱᱟᱜᱮ ᱞᱟᱦᱟᱛᱟᱹᱨ ᱦᱩᱭᱩᱜ ᱠᱟᱱᱟ᱾ ᱡᱩᱫᱤ ᱮᱚᱱᱚᱛᱮᱫ ᱵᱷᱟᱫᱚᱨ ᱥᱮᱫ ᱦᱚᱞᱮᱭ ᱫᱟᱜᱽ ᱠᱷᱟᱡ᱾
ᱚᱸ᱾ ᱟᱱᱮ
ᱮᱸᱥ ᱦᱟᱯᱮ ᱛᱤᱥᱮ ᱫᱟᱜ ᱫᱟᱭ ᱟᱨᱚ ᱦᱟᱸᱜ ᱚᱱᱠᱟ ᱠᱟᱹᱴᱤᱡ ᱠᱟᱹᱴᱤᱡ ᱫᱟᱜ ᱫᱟᱭ ᱛᱚ ᱢᱟᱱᱮ ᱫᱟᱜ ᱠᱟᱛᱮᱱ ᱦᱚᱸᱛᱚ ᱵᱟᱭ ᱛᱤᱸᱜᱩᱱ ᱠᱟᱱᱟ ᱥᱮ ᱫᱟᱜ ᱜᱮ ᱠᱟᱹᱴᱤᱡ ᱧᱚᱸᱜ ᱠᱷᱮᱛ ᱨᱮ᱾ ᱢᱟᱱᱮ ᱱᱤᱛᱚᱜ ᱫᱟᱜ ᱧᱩᱨᱩᱜ ᱠᱟᱱᱟ ᱟᱸᱡᱮᱫ ᱦᱚᱨᱟᱜ ᱠᱟᱱᱟ᱾
ᱮᱸ ᱵᱟᱹᱞᱤ ᱵᱟᱹᱞᱤ ᱧᱚᱸᱜ ᱜᱮᱭᱟ?
ᱦᱳᱭ ᱠᱟᱹᱴᱤᱡ ᱵᱟᱹᱞᱤ ᱧᱚᱸᱜ ᱜᱮᱭᱟ ᱛᱚ ᱱᱚᱛᱮ ᱫᱚ, ᱵᱟᱹᱭᱦᱟᱹᱲ ᱠᱚᱫᱚ ᱠᱟᱹᱴᱤᱡ ᱴᱷᱤᱠ ᱜᱮᱭᱟ ᱵᱟᱹᱭᱦᱟᱹᱲ ᱠᱚᱫᱚ ᱟᱨ ᱚᱱᱟ ᱵᱟᱹᱫᱽ ᱠᱚᱨᱮ ᱫᱚ ᱠᱟᱹᱴᱤᱡ ᱵᱟᱹᱞᱤ ᱧᱚᱸᱜ ᱜᱮᱭᱟ᱾
ᱟᱹᱞᱩ ᱠᱚ ᱪᱟᱥ ᱵᱟᱝ ᱦᱩᱭᱩᱜᱼᱟ ᱟᱹᱞᱩ ᱠᱚ?
ᱟᱹᱞᱩ ᱠᱚᱦᱚ ᱦᱩᱭᱩᱜ ᱜᱮᱭᱟ᱾
ᱪᱟᱥ ᱟᱯᱮ?
ᱱᱮᱛᱟᱨ ᱫᱚ ᱵᱟᱞᱮ ᱪᱟᱥᱟ ᱩᱸᱜ ᱱᱚᱜᱼᱚᱭ ᱪᱟᱥᱟᱛᱚ ᱚᱱᱟ ᱚᱲᱟᱜ ᱨᱮ ᱡᱚᱢ ᱞᱮᱠᱟ᱾ ᱩᱱᱟᱹᱜ ᱮᱠᱴᱟ ᱫᱚ ᱵᱟᱞᱮ ᱪᱟᱥ ᱵᱟᱲᱟᱭᱟ᱾ ᱥᱚᱵᱽᱡᱤ ᱠᱚᱫᱚ ᱩᱱ ᱮᱠᱴᱟᱱ ᱟᱞᱮ ᱱᱚᱛᱮ ᱫᱚ ᱥᱚᱵᱽᱡᱤ ᱠᱚᱫᱚ ᱩᱱᱟᱹᱜ ᱮᱠᱴᱟ ᱫᱚ ᱰᱟᱠᱚ ᱪᱟᱥᱟ᱾ ᱳᱭ ᱦᱟᱞᱠᱟ ᱫᱷᱟᱨᱟ ᱜᱮ ᱢᱟᱱᱮ ᱳᱭ ᱚᱲᱟᱜ ᱨᱮ ᱡᱚᱢ ᱞᱮᱠᱟ ᱠᱚ ᱪᱟᱥ ᱵᱟᱲᱟ ᱠᱮᱫ ᱜᱮ᱾
ᱦᱮᱸ᱾
ᱢᱮᱱᱟᱜ ᱜᱮᱭᱟ ᱦᱩᱸ, ᱤᱱᱠᱟᱹ ᱜᱮ᱾ ᱟᱯᱮ ᱚᱱᱛᱮ ᱫᱚ ᱛᱟᱦᱚᱞᱮ ᱪᱮᱫ ᱠᱚ ᱥᱚᱵᱽᱡᱤ ᱠᱚ ᱪᱟᱥ ᱵᱟᱲᱟᱭᱟ ᱥᱮ?
ᱦᱮᱸ, ᱟᱞᱮ ᱫᱚ ᱱᱤᱛᱚᱜ ᱵᱚ ᱱᱤᱛᱚᱜ ᱵᱳᱞᱛᱮ ᱜᱮᱞᱮ ᱱᱤᱛᱚᱜ ᱫᱚ ᱠᱟᱞᱞᱟ ᱟᱨ ᱦᱩᱲᱩ ᱜᱮ᱾
ᱚᱸ᱾
ᱦᱩᱸ ᱵᱟᱨ ᱠᱟᱴ ᱦᱩᱲᱩ ᱪᱟᱥ ᱦᱩᱭᱩᱜᱼᱟ᱾ ᱛᱟᱨᱯᱚᱨᱮ ᱟᱹᱞᱩᱼᱼᱼ ᱠᱷᱚᱥᱞᱟ, ᱛᱟᱯᱚᱨᱮ ᱱᱤᱛᱚᱜ ᱦᱳᱲᱳ, ᱠᱟᱞᱞᱟ᱾
ᱦᱩᱸ ᱟᱨ ᱡᱚᱱᱰᱨᱟ ᱠᱚᱫᱚ ᱵᱟᱯᱮ ᱮᱨ ᱵᱟᱲᱟᱭ ᱛᱮ᱾
ᱵᱟ ᱡᱚᱸᱰᱨᱟ ᱠᱚᱫᱚ ᱵᱟᱞᱮ ᱮᱨ ᱼᱟ ᱾
ᱚᱻ ᱟᱞᱮ ᱥᱮᱫ ᱫᱚᱠᱚ ᱢᱟᱱᱮ ᱡᱚᱱᱰᱨᱟ ᱫᱚᱼᱼ ᱱᱤᱭᱟᱹ ᱱᱮᱱᱛᱳᱜ ᱫᱚ ᱡᱚᱸᱰᱨᱟ ᱫᱚᱠᱚ ᱮᱨ ᱜᱮᱭᱟ ᱢᱟᱱᱮ ᱯᱨᱟᱭ ᱡᱚᱛᱚ ᱚᱲᱟᱜ ᱨᱮᱜᱮ ᱢᱟᱱᱮ᱾ ᱯᱨᱟᱭ ᱫᱚ ᱵᱟᱝ ᱚᱱᱮ ᱡᱚᱛᱚ ᱚᱲᱟᱜ ᱨᱮᱜᱮ ᱯᱮ ᱡᱚᱸᱰᱨᱟ ᱫᱚᱠᱚ ᱮᱨ ᱜᱮᱭᱟ᱾
ᱦᱮᱸ ᱦᱮᱸ ᱛᱟᱦᱚᱞᱮ ᱡᱚᱸᱰᱨᱟ ᱡᱚᱢ ᱪᱟᱞᱟᱜ ᱦᱩᱭᱩᱜᱼᱟ ᱟᱯᱮᱥᱮᱫ ᱜᱮ ᱾
ᱦᱳᱭ ᱦᱤᱡᱩᱜ ᱯᱮ, ᱟᱞᱮ ᱥᱮᱫ ᱫᱚ ᱢᱟᱱᱮ ᱡᱚᱸᱱᱰᱟ ᱫᱚ ᱠᱚ ᱮᱨ ᱜᱮᱭᱟ ᱢᱟᱱᱮ ᱯᱨᱚᱛᱤ ᱵᱚᱪᱷᱚᱨ ᱜᱮ᱾ ᱡᱚᱸᱰᱨᱟ ᱫᱚ ᱚᱱᱟ ᱟᱞᱮᱫᱚ ᱚᱱᱟ ᱯᱩᱨᱩᱞᱤᱭᱟᱹ ᱥᱟᱭᱤᱰ
ᱚ ᱯᱩᱨᱩᱞᱤᱭᱟᱹ,
ᱦᱮᱸ ᱟᱞᱮ ᱫᱚ ᱱᱚᱛᱮ ᱫᱚ ᱡᱚᱱᱰᱨᱟ ᱫᱚᱠᱚ ᱮᱨ ᱜᱮᱭᱟ ᱡᱚᱛᱚ ᱦᱚᱲ ᱞᱮᱠᱟ ᱜᱮ᱾
ᱦᱮᱸ,
ᱟᱯᱮ ᱚᱱᱛᱮᱸ ᱟᱠᱷ ᱠᱚᱠᱚ ᱪᱟᱥ ᱟᱥᱮ ᱵᱟᱝ?
ᱵᱟᱝ ᱵᱟᱝ᱾
ᱚ ᱟᱞᱮ ᱱᱚᱜ-ᱚᱭ ᱠᱤᱪᱷᱩ ᱠᱤᱪᱷᱩ ᱚᱱᱟ ᱠᱤᱪᱷᱩ ᱠᱤᱪᱷᱩ ᱡᱟᱭᱜᱟ ᱧᱚᱜ ᱨᱮᱠᱚ ᱪᱟᱥ ᱜᱮᱭᱟ᱾ ᱦᱮᱸ ᱚᱱᱟ ᱠᱚᱫᱚ ᱱᱚᱛᱮ ᱦᱩᱭᱩᱜ ᱜᱮᱭᱟ, ᱟᱫᱚ ᱞᱤᱧ ᱫᱟ ᱯᱟᱥᱮᱫ ᱡᱟᱦᱟᱸ ᱠᱚᱨᱮ ᱫᱚ ᱚᱛᱷᱟᱹᱱ, ᱚᱛᱷᱟᱹᱱ ᱚᱛᱷᱟᱹᱱ ᱡᱟᱭᱜᱟ ᱨᱮᱱᱟᱜ ᱟᱹᱠ ᱠᱚᱦᱚᱸᱠᱚ ᱪᱟᱥ ᱜᱮᱭᱟ, ᱛᱚ ᱟᱫᱚ ᱟᱞᱮ ᱱᱚ ᱛᱮ ᱫᱚ ᱟᱞᱮ ᱟᱞᱮ ᱱᱚᱱᱛᱮ ᱠᱤᱪᱷᱩ ᱧᱚᱜ ᱡᱟᱭᱜᱟ ᱨᱮᱠᱚ ᱥᱚᱜ-ᱱᱟ ᱥᱩᱨ ᱧᱚᱜ ᱠᱚᱨᱮ ᱠᱚ ᱪᱟᱥ ᱵᱟᱲᱟᱭ ᱜᱮᱭᱟ᱾ ᱟᱨ ᱱᱚ ᱛᱮ ᱠᱤᱥ ᱟᱞᱮ ᱡᱮᱱᱚ ᱡᱚᱸᱰᱨᱟ ᱫᱚ ᱚᱱᱟ ᱫᱚᱞᱤᱧ ᱢᱮᱱᱫᱟ ᱜᱚᱴᱟᱜᱮ ᱡᱚᱸᱰᱨᱟ ᱫᱚ ᱦᱩᱸ,
ᱟᱨ ᱚᱱᱛᱮ ᱪᱮᱫ ᱯᱚᱨᱚᱵᱽ ᱠᱚ ᱦᱳᱭᱳᱜ ᱜᱮᱭᱟ?
ᱯᱚᱨᱚᱵᱽ ᱫᱚ ᱚᱱᱠᱟ ᱫᱚ ᱱᱚᱜᱼᱚᱭ ᱡᱮᱢᱚᱱ ᱱᱚᱜ ᱱᱟ ᱡᱟᱦᱟᱸ ᱵᱚᱨᱚ ᱯᱟᱛᱟ᱾ ᱟᱸᱡᱚᱢ ᱵᱟᱲᱟ ᱟᱠᱟᱫ ᱜᱮᱭᱟ ᱦᱳᱭ,
ᱵᱚᱨᱚ ᱯᱟᱛᱟ ᱛᱤᱱᱟᱹᱜ ᱜᱟᱱ ᱥᱳᱨ ᱛᱟᱯᱮᱭᱟ ᱟᱯᱮᱴᱷᱮᱱ ᱠᱷᱚᱱ᱾
ᱟᱞᱮ ᱠᱷᱚᱱᱟᱜ ᱫᱚ ᱠᱟᱹᱴᱤᱡ ᱥᱟᱺᱜᱤᱧ ᱧᱚᱜ ᱜᱮᱭᱟ ᱛᱤᱱᱟᱹᱜ ᱞᱤᱧ ᱢᱮᱱᱟ
ᱛᱤᱱᱟᱹᱜ ᱠᱤᱞᱳᱢᱤᱴᱟᱨ? ᱟᱹᱰᱤ ᱫᱩᱨᱚᱛᱚ ᱨᱮ᱾
ᱦᱮᱸ ᱟᱨ ᱛᱟᱯᱚᱨᱮ ᱱᱚᱣᱟ ᱟᱞᱮ ᱥᱩᱨ ᱠᱚ ᱟᱞᱮ ᱯᱟᱥᱮᱨ ᱟᱹᱛᱩ ᱨᱮᱜᱮ ᱦᱩᱭᱩᱜᱼᱟ ᱢᱤᱫᱴᱤᱱ ᱠᱩᱪᱟᱭᱟᱹ ᱯᱟᱛᱟ ᱠᱚ ᱢᱮᱱᱟ᱾ ᱠᱩᱪᱤᱭᱟᱹ ᱯᱟᱛᱟ ᱢᱤᱴᱤᱡ᱾ ᱚᱱᱮ ᱠᱩᱪᱤᱭᱟᱹ ᱢᱤᱫᱴᱮᱡ ᱡᱟᱭᱜᱟ ᱚᱸᱰᱮ ᱜᱮ ᱢᱤᱫᱴᱤᱡ ᱯᱟᱛᱟ ᱦᱳᱭᱳᱜᱼᱟ ᱚᱱᱟ ᱚᱸᱰᱮ ᱦᱚᱸ ᱵᱷᱟᱞᱤ ᱜᱮ ᱦᱳᱭᱳᱜᱼᱟ ᱟᱫᱚ ᱚᱱᱟ ᱯᱟᱛᱟ
ᱚ,
ᱞᱟᱹᱴᱩ ᱯᱟᱛᱟ ᱫᱚ ᱚᱱᱟᱠᱤᱱ ᱜᱮ ᱵᱟᱨᱭᱟ ᱟᱞᱮ ᱥᱩᱨ
ᱵᱚᱨᱚ ᱯᱟᱛᱟ ᱪᱮᱫᱠᱟ ᱡᱟᱠ ᱡᱚᱢᱚᱠ ᱦᱳᱭᱳᱜᱼᱟ?
ᱦᱳᱭ ᱵᱚᱨᱚ ᱯᱟᱛᱟ ᱫᱚ ᱟᱹᱰᱤ ᱧᱩᱛᱩᱢᱟᱱ ᱯᱟᱛᱟ ᱛᱚ᱾ ᱚᱱᱟ ᱫᱚ ᱚᱱᱟ ᱫᱚ ᱚᱱᱟ ᱫᱚ ᱦᱳᱭᱳᱜ ᱜᱮᱭᱟ᱾ ᱢᱟᱱᱮ ᱠᱩᱪᱤᱭᱟᱹ ᱯᱟᱛᱟ ᱦᱚᱸ ᱵᱷᱟᱞᱤ ᱜᱮ ᱦᱩᱭᱩᱜᱼᱟ᱾ ᱱᱚᱰᱮ ᱦᱚᱸ ᱢᱟᱱᱮ ᱱᱚᱜ-ᱱᱟ ᱛᱮᱦᱤᱧ ᱜᱟᱯᱟ ᱡᱟᱦᱟᱸ ᱠᱚᱢᱯᱤᱴᱤᱥᱮᱱ ᱥᱮᱫ ᱡᱟᱦᱟᱸᱱᱟᱜ ᱚᱯᱮᱨᱟ ᱨᱮᱱ ᱡᱟᱦᱟᱸ ᱛᱤᱱᱟᱹᱜ ᱩᱱᱠᱩ ᱡᱟᱛᱨᱟ ᱯᱟᱴᱤ ᱠᱚ, ᱩᱱᱠᱩ ᱠᱚ ᱦᱤᱡᱩᱜᱼᱟ ᱩᱱᱠᱩ ᱠᱚ ᱦᱤᱡᱩᱜᱼᱟ ᱠᱚᱢᱯᱤᱴᱤᱥᱮᱱ ᱞᱮᱠᱟ ᱦᱩᱭᱩᱜᱼᱟ᱾ ᱟᱨ ᱦᱮᱸ ᱩᱱᱠᱩ ᱩᱱᱠᱩ ᱱᱤᱭᱮ ᱟᱫᱚ ᱚᱱᱮ ᱟᱫᱚ ᱠᱟᱹᱴᱤᱡ ᱱᱚᱣᱟ ᱨᱮᱫᱚ ᱥᱚᱴ ᱵᱳᱭ ᱛᱚ, ᱫᱩ ᱜᱷᱚᱱᱴᱟ ᱰᱮᱲ ᱜᱷᱚᱱᱴᱟ ᱚᱱᱮ ᱚᱱᱠᱟ ᱵᱳᱭ ᱵᱳᱭ ᱨᱮᱱᱟᱜ ᱢᱤᱫᱴᱤᱡ ᱠᱚᱢᱯᱤᱴᱤᱥᱮᱱ ᱰᱮᱨᱢᱟ ᱦᱩᱭᱩᱜᱼᱟ ᱢᱤᱫ ᱧᱤᱫᱟᱹ ᱟᱨᱚ ᱞᱟᱦᱟ ᱦᱤᱞᱳᱜ ᱪᱷᱳ ᱮᱱᱮᱡ ᱦᱩᱭᱩᱜᱼᱟ᱾ ᱟᱨᱚ ᱛᱟ ᱪᱷᱳ ᱮᱦᱚᱵ ᱨᱮ ᱪᱷᱳ ᱮᱱᱮᱡ ᱛᱟᱯᱚᱨᱮ ᱛᱟᱨᱯᱚᱨᱮ ᱤᱭᱟᱹ ᱱᱚᱜ-ᱱᱟ ᱠᱚᱢᱯᱤᱴᱤᱥᱮᱱ ᱡᱟᱛᱨᱟ ᱠᱚ ᱛᱟᱨᱯᱚᱨᱮ ᱤᱭᱟᱹ ᱛᱟᱨᱯᱚᱨᱮᱨ ᱫᱤᱱ ᱰᱮᱱᱥ ᱠᱚ ᱾ ᱮᱱᱮᱡ ᱥᱮᱨᱮᱧ ᱠᱚ ᱛᱟᱦᱮᱸᱱᱟ ᱠᱚᱢᱯᱤᱴᱤᱥᱮᱱ ᱾ ᱦᱮᱸ ᱾ ᱟᱫᱚ ᱵᱚᱨᱚ ᱯᱟᱛᱟ ᱨᱮᱢᱟ ᱦᱳᱭ ᱱᱚᱣᱟ ᱦᱚᱸ ᱡᱟᱠ ᱢᱟ ᱡᱚᱢᱚᱠ ᱦᱩᱭᱩᱜᱼᱟ ᱟᱨ ᱵᱚᱨᱚ ᱯᱟᱛᱟ ᱢᱟ ᱦᱩᱭᱩᱜ ᱜᱮ ᱚᱱᱟ ᱫᱚ ᱜᱚᱴᱟ ᱨᱮᱱᱟᱜ ᱱᱟᱢᱤ ᱫᱟᱹᱢᱤ ᱯᱟᱛᱟ ᱠᱟᱱ ᱜᱮᱭᱟ ᱱᱚᱰᱮᱱᱟᱜ ᱫᱚ ᱾ ᱢᱟᱱᱮ ᱱᱚᱸᱰᱮ ᱫᱚ ᱢᱟᱱᱮ ᱜᱚᱴᱟ ᱨᱮᱱᱟᱜ ᱜᱮ ᱾ ᱡᱟᱦᱟᱸ ᱚᱱᱮ ᱚᱱᱟ ᱥᱤᱞᱫᱟᱹ ᱯᱟᱛᱟ ᱵᱟᱝ ᱞᱟᱜᱟᱜᱼᱟ ᱦᱳᱭ ᱚᱱᱟ ᱞᱮᱠᱟ ᱜᱮ ᱾
ᱢᱟᱱᱮ ᱥᱤᱞᱫᱟᱹ ᱯᱟᱛᱟ ᱞᱮᱠᱟ ᱟᱨᱠᱤ ᱾
ᱦᱳᱭ ᱥᱤᱞᱫᱟᱹ ᱯᱟᱛᱟ ᱞᱮᱠᱟ ᱜᱮ ᱦᱮᱸ ᱾
ᱵᱚᱨᱚ ᱯᱟᱛᱟ ᱟᱸᱡᱚᱢ ᱫᱚ ᱟᱸᱡᱚᱢ ᱦᱩᱭ ᱠᱟᱱᱟ ᱾
ᱦᱳᱭ ᱾
ᱦᱮᱸ ᱾
ᱦᱤᱡᱩᱜ ᱯᱮ ᱢᱤᱫ ᱫᱷᱟᱣ ᱜᱟᱱ ᱧᱮᱞ ᱾
ᱟᱫᱚ ᱦᱤᱡᱩᱜ ᱯᱮ ᱢᱤᱫ ᱫᱷᱟᱣ ᱧᱮᱞ ᱤᱫᱤ ᱠᱟᱜ ᱯᱮ ᱾
ᱚᱱᱟ ᱫᱚ ᱧᱤᱫᱟᱹ ᱯᱟ ᱛᱟ ᱥᱮ ᱥᱤ
ᱦᱳᱭ ᱧᱤᱫᱟᱹ ᱯᱟᱛᱟ ᱾
ᱥᱤᱧ ᱵᱮᱲᱟ ᱫᱚ ᱵᱟᱝ ᱦᱩᱭᱩᱜᱼᱟ?
ᱥᱤᱧ ᱵᱮᱲᱟ ᱫᱚ ᱵᱟᱝ ᱦᱩᱭᱩᱜᱼᱟ ᱾ ᱥᱤᱧ ᱵᱮᱲᱟ ᱦᱚᱸ ᱦᱩᱭᱩᱜ-ᱟ ᱟᱫᱚ ᱩᱱᱟᱹᱜ ᱮᱠᱴᱟ ᱫᱚ ᱵᱟᱝ ᱞᱟᱜᱟᱜᱼᱟ ᱾ ᱳᱭ ᱛᱤᱱᱴᱟ ᱪᱟᱨᱴᱟ ᱠᱷᱚᱱᱟᱜ ᱞᱟᱜᱟᱜᱼᱟ ᱠᱟᱹᱴᱤᱡ ᱯᱟᱛᱟ, ᱯᱟᱛᱟ ᱮᱱᱮᱡ ᱠᱚᱫᱚ ᱛᱤᱱᱴᱟ ᱪᱟᱨᱴᱟ ᱠᱷᱚᱱᱟᱜ ᱦᱩᱭᱩᱜᱼᱟ ᱛᱟᱨᱯᱚᱨ ᱚᱨᱜᱮᱥ ᱴᱟᱨ ᱦᱩᱭᱩᱜᱼᱟ, ᱱᱚᱜᱼᱲᱮ ᱡᱟᱛᱨᱟ ᱠᱚᱢᱯᱤᱴᱤᱥᱮᱱ ᱠᱚ ᱦᱩᱭᱩᱜᱼᱟ ᱤᱱᱟᱹ ᱠᱚ ᱦᱩᱭᱩᱜᱼᱟ ᱾ ᱟᱹᱭᱩᱵ ᱫᱚ ᱟᱹᱭᱩᱵ ᱱᱚᱴᱟ ᱫᱚᱥᱴᱟ ᱫᱷᱟᱹᱨᱤᱡ ᱯᱟᱛᱟ ᱮᱱᱮᱡ ᱦᱩᱭᱩᱜ ᱜᱮᱭᱟ ᱦᱩᱭ ᱫᱚ ᱢᱟᱱᱮ ᱚᱱᱟᱴᱟᱜ ᱦᱚᱸ ᱪᱟᱞᱟᱜᱼᱟ ᱾ ᱫᱤᱱ ᱵᱮᱲᱟ ᱛᱤᱱᱴᱟ ᱪᱟᱨᱴᱟ ᱠᱷᱚᱱᱟᱜ ᱯᱟᱛᱟ ᱮᱱᱮᱡ ᱠᱚ ᱞᱟᱜᱟᱜᱼᱟ ᱾
ᱦᱩᱸ ᱥᱚᱢᱚᱭ ᱠᱚ ᱦᱩᱭ ᱦᱮᱡ ᱮᱱᱟ ᱾
ᱦᱮᱸ ᱴᱷᱤᱠ ᱜᱮᱭᱟ ᱛᱚᱵᱮ ᱦᱮᱸ ᱴᱷᱤᱠ ᱜᱮᱭᱟ ᱾